ᱦᱮᱞᱳ ᱦᱮᱸ ᱦᱮᱞᱳ ᱦᱮᱸ ᱡᱚᱦᱟᱨ ᱜᱮ। ᱨᱚᱲ ᱠᱚ ᱚᱥᱯᱚᱥᱴᱚ ᱟᱸᱡᱚᱢ ᱧᱟᱢᱚᱜ ᱠᱟᱱᱟ
ᱦᱮᱸ ᱦᱮᱸ ᱟᱸᱡᱚᱢᱚᱜ ᱠᱟᱱ ᱜᱮᱭᱟ ᱾
ᱦᱩᱸ ᱦᱮᱸ ᱟᱸᱡᱚᱢ ᱧᱟᱢᱚᱜ ᱠᱟᱱ ᱜᱮᱭᱟ ᱾ ᱮᱸᱜ ᱫᱤᱭᱟᱹ ᱪᱮᱫ ᱠᱚ ᱪᱤᱠᱟᱹ ᱵᱟᱲᱟ ᱦᱩᱭᱩᱜ ᱠᱟᱱᱟ?
ᱮᱸ ᱪᱮᱫ ᱦᱚᱸ ᱵᱟᱝ ᱜᱮ ᱚᱲᱟᱜ ᱠᱚᱨᱮᱜᱮ ᱡᱚᱢ ᱵᱟᱲᱟ ᱠᱟᱛᱮᱜ ᱫᱩᱲᱩᱵ ᱵᱟᱲᱟ ᱦᱩᱭ ᱠᱟᱱᱟ ᱾ ᱟᱹᱵᱤᱱ ᱫᱚ ᱪᱮᱫ ᱠᱚ ᱵᱤᱱ ᱪᱤᱠᱟᱹᱭᱮᱫᱟ?
ᱦᱮᱸ ᱟᱹᱞᱤᱧ ᱦᱚᱸ ᱱᱚᱜᱼᱚᱭ ᱫᱩᱲᱩᱵ ᱵᱟᱲᱟ ᱦᱚᱭ ᱠᱟᱱᱟ ᱤᱥᱤᱱ ᱵᱟᱥᱟᱝ ᱫᱚ
ᱠᱟᱹᱴᱤᱡ ᱨᱚᱲ ᱠᱚ ᱠᱟᱹᱴᱤᱡ ᱵᱟᱝ ᱟᱸᱡᱚᱢᱚᱜ ᱠᱟᱱᱟ ᱠᱟᱹᱴᱤᱡ ᱵᱟᱝ ᱢᱟᱱᱮ ᱵᱷᱤᱛᱤᱨ ᱧᱚᱸᱜᱚᱜ ᱠᱟᱱᱟ ᱾
ᱱᱤᱛᱚᱜ ᱟᱸᱡᱚᱢ ᱧᱟᱢᱚᱜ ᱠᱟᱱᱟ ᱾
ᱦᱮᱸ ᱦᱮᱸ ᱦᱮᱸ ᱟᱸᱡᱚᱢᱚᱜ ᱠᱟᱱᱟ ᱱᱤᱛᱚᱜ ᱫᱚ ᱾
ᱟᱪᱪᱷᱟ ᱞᱟᱹᱭ ᱫᱟᱞᱤᱧ ᱚᱲᱟᱜ ᱠᱚᱨᱮ ᱫᱚ ᱢᱚᱡᱽ ᱜᱮ?
ᱦᱮᱸ ᱢᱚᱡᱽ ᱜᱮ ᱮᱠᱷᱚᱱ ᱫᱚ ᱾ ᱢᱚᱡᱽ ᱵᱟᱲᱟ ᱜᱮ ᱟ ᱟᱨ ᱮᱸ ᱚᱸᱰᱮᱱ ᱠᱚ ᱚᱲᱟᱜ ᱟᱯᱮ ᱚᱲᱟᱜ ᱦᱚᱲ ᱫᱚ
ᱦᱮᱸ ᱩᱱᱠᱩ ᱦᱚᱸ ᱢᱚᱡᱽ ᱜᱮ ᱾
ᱦᱩᱸ ᱟᱪᱪᱷᱟ ᱟᱯᱮ ᱥᱮᱫ ᱫᱚ ᱪᱮᱫ ᱞᱮᱠᱟ ᱫᱟᱜ ᱫᱟᱜ ᱡᱟᱹᱲᱤ ᱠᱚ ᱦᱩᱭᱩᱜ ᱠᱟᱱᱟ ᱢᱟᱱᱮ?
ᱫᱟᱜ ᱡᱟᱹᱲᱤ ᱠᱚ ᱦᱮᱸ ᱦᱩᱭᱩᱜ ᱠᱟᱱᱟ ᱟᱹᱰᱤ ᱵᱟᱹᱲᱛᱤ ᱜᱮ। ᱦᱚᱸᱜ-ᱚᱭ ᱛᱚ ᱢᱟᱱᱮ ᱵᱟᱨᱦᱮ ᱥᱮᱱ ᱛᱷᱮᱠᱮ ᱢᱮᱱᱟᱜ ᱦᱩᱭᱩᱜ। ᱪᱷᱟᱛᱟ ᱠᱚ ᱟᱛᱮᱡ ᱦᱮᱡ ᱠᱟᱱᱟ ᱪᱷᱟᱸᱫ ᱨᱮᱜᱮ ᱨᱩᱢ ᱠᱚᱨᱮ ᱫᱚ ᱚᱱᱠᱟ ᱱᱮᱴᱣᱟᱨᱠ ᱠᱚ ᱵᱟᱭ ᱧᱟᱢ ᱮᱫᱟ ᱥᱮ ᱦᱟᱸᱜ ᱾ ᱟᱫᱚ ᱵᱟᱦᱨᱮ ᱜᱮ ᱱᱚᱛᱮ ᱫᱩᱲᱩᱵ ᱵᱟᱲᱟ ᱦᱩᱭ ᱠᱟᱱᱟ ᱟᱫᱚ ᱡᱟᱹᱲᱤ ᱫᱚ ᱾ ᱡᱟ ᱟᱯᱮ ᱥᱮᱱ ᱫᱚ ᱚᱠᱟ ᱞᱮᱠᱟᱭ ᱡᱟᱹᱲᱤ ᱾
ᱦᱩᱸ ᱟᱞᱮ ᱥᱮᱫ ᱦᱚᱸ ᱡᱟᱹᱲᱤ ᱛᱚ ᱡᱟᱹᱲᱤᱭᱮᱫ ᱜᱮᱭᱟᱭ ᱢᱚᱴᱟᱢᱩᱴᱤ ᱵᱷᱟᱜᱮ ᱜᱮ ᱡᱟᱹᱲᱤᱭᱮᱫᱟᱭ ᱢᱟᱱᱮ ᱾ ᱮᱸᱜ ᱢᱟᱱᱮ ᱳᱭ ᱨᱚᱦᱚᱭ ᱠᱚ ᱟᱫᱚ ᱚᱱᱟ ᱫᱟᱜ ᱡᱟᱹᱲᱤ ᱠᱷᱟᱹᱛᱤᱨ ᱛᱮ ᱟᱨᱠᱤ ᱮᱥᱴᱟᱴᱚᱜ ᱞᱟᱹᱜᱤᱫᱼᱟ।
ᱚ ᱟᱪᱪᱷᱟ ᱦᱮᱸ ᱪᱟᱥᱵᱟᱥ ᱢᱟᱱ ᱱᱤᱛᱚᱜ ᱡᱟᱯᱩᱫ
ᱚᱚᱭ ᱠᱚᱫᱚ
ᱦᱮᱸ ᱟᱞᱮᱥᱮᱱ ᱦᱚᱸ ᱮᱛᱚᱦᱚᱵ ᱜᱚᱴᱟ ᱜᱤᱫᱽᱨᱟᱹ ᱛᱚᱞᱟ ᱠᱚ ᱦᱟᱨᱟᱣ ᱠᱟᱱᱟ ᱟᱪᱪᱷᱟ ᱵᱟᱨ ᱯᱮ ᱫᱤᱱ ᱢᱩᱫᱽ ᱨᱮᱜᱮ ᱦᱟᱸᱜ ᱨᱚᱦᱚᱭ ᱫᱚ ᱮᱛᱚᱦᱚᱵ ᱜᱚᱫᱚᱜ-ᱟ ᱦᱟᱸᱜᱼᱼ
ᱟᱪᱪᱷᱟ ᱟᱪᱪᱷᱟ
ᱟᱪᱪᱷᱟ ᱛᱟᱦᱚᱞᱮ ᱱᱚᱝᱠᱟ ᱛᱤᱨᱤᱥᱟ ᱡᱩᱱ ᱢᱟ ᱯᱟᱨᱚᱢ ᱮᱱᱟ ᱪᱮᱫ ᱞᱮᱠᱟ ᱟᱯᱮ ᱥᱮᱫ ᱪᱮᱫ ᱞᱮᱠᱟ ᱦᱩᱭᱱᱟ
ᱦᱮᱸᱻ ᱟᱞᱮ ᱼᱼ
ᱢᱚᱸᱡᱽ ᱜᱮ ᱦᱩᱭ ᱠᱟᱱᱟ ᱡᱟᱭᱦᱳᱠ ᱢᱤᱫ ᱫᱷᱟᱣ ᱩᱱ ᱦᱤᱞᱳᱜ ᱫᱚ ᱥᱮᱴᱮᱨ ᱵᱟᱝ ᱛᱟᱦᱮᱸ ᱠᱟᱱᱟ ᱦᱟᱸᱜ ᱟᱨᱠᱤ ᱢᱟᱱᱮ ᱚᱱᱠᱟ ᱮᱠᱡᱟᱢ ᱠᱚ ᱪᱟᱞᱟᱣ ᱵᱟᱲᱟᱜ ᱠᱟᱱ ᱛᱟᱦᱮᱸᱫ ᱚᱱᱟ ᱠᱷᱟᱹᱛᱤᱨ ᱟᱹᱛᱳ ᱫᱤᱥᱚᱢ ᱠᱚ ᱥᱮᱱ ᱫᱚ ᱵᱟᱝ ᱪᱟᱞᱟᱣ ᱦᱩᱭ ᱠᱟᱱᱟ ᱱᱤᱛ ᱦᱚᱸ ᱡᱟᱭᱦᱳᱠᱼᱼ ᱢᱟᱱᱟᱣ ᱵᱟᱛᱟᱣ ᱛᱮᱼᱼ ᱫᱚ ᱟᱹᱰᱤ ᱢᱚᱡᱽ ᱜᱮ ᱥᱟᱨ ᱥᱟᱹᱜᱩᱱ ᱛᱮ ᱜᱮ ᱫᱚ ᱦᱚᱼᱼ ᱮᱛᱚᱦᱚᱵ ᱮᱱᱟ ᱟᱫᱚᱢ ᱢᱩᱪᱟᱹᱫ ᱥᱮᱱ ᱜᱮ ᱠᱟᱹᱡ ᱫᱟᱜ ᱡᱟᱹᱲᱤ ᱠᱚ ᱥᱟᱹᱨᱫᱤ ᱤᱫᱤ ᱠᱮᱫᱟᱭ ᱛᱚ ᱟᱫᱚ ᱢᱩᱪᱟᱹᱫ ᱜᱮ ᱱᱟᱭᱛᱮ ᱱᱟᱯᱟᱭᱛᱮ ᱵᱟᱝ ᱢᱩᱪᱟᱹᱫ ᱠᱟᱱ ᱛᱟᱦᱮᱱᱟ ᱦᱟᱸᱜ ᱟᱨ ᱯᱨᱳᱜᱨᱟᱢ ᱴᱟᱜ ᱚᱨᱜᱟᱱᱟᱭᱤᱡ ᱦᱩᱭ ᱛᱟᱦᱮᱱ ᱛᱚ
ᱟᱪᱪᱷᱟ ᱛᱟᱦᱚᱞᱮᱼᱼ ᱦᱮᱸ ᱯᱨᱳᱜᱨᱟᱢ ᱠᱚᱫᱚ ᱪᱮᱫ ᱞᱮᱠᱟ ᱢᱟᱱᱮ ᱪᱮᱫ ᱠᱚ ᱫᱚᱦᱚ ᱞᱮᱫ-ᱟ ᱯᱮ ᱟᱨᱠᱤ
ᱯᱨᱳᱜᱨᱟᱢ ᱠᱚᱫᱚ ᱱᱚᱝᱠᱟ ᱫᱚ ᱡᱟᱹᱥᱛᱤ ᱠᱤᱪᱷᱩ ᱫᱚ ᱵᱟᱝ ᱡᱟᱭᱦᱳᱠᱼᱼ ᱞᱟᱭ ᱞᱟᱠᱪᱟᱨ ᱟᱹᱨᱤᱪᱟᱹᱞᱤ ᱢᱩᱫᱽ ᱨᱮᱜᱮ ᱛᱟᱦᱮᱸ ᱠᱟᱱᱟ ᱡᱟᱠ ᱚᱸᱰᱮᱼᱼ ᱟᱞᱮ ᱫᱚ ᱞᱟᱹᱭ ᱞᱮᱱ ᱠᱷᱟᱱ ᱚᱱᱠᱟ ᱟᱹᱛᱩ ᱯᱟᱦᱴᱟ ᱠᱷᱚᱱ ᱠᱚᱫᱚ ᱚᱱᱠᱟ ᱫᱚ ᱵᱟᱝᱞᱮ ᱢᱮᱱᱟᱜ ᱜᱮᱭᱟ ᱟᱞᱮ ᱫᱚ ᱞᱟᱹᱭ ᱞᱮᱠᱷᱟᱱ ᱯᱤᱲ ᱯᱟᱦᱴᱟ ᱠᱷᱚᱱᱞᱮ ᱢᱟᱱᱟᱣ ᱜᱮᱭᱟᱞᱮ ᱦᱟᱸᱜ ᱟᱞᱮ ᱡᱟᱦᱟᱸ ᱯᱤᱲ ᱢᱮᱱᱟᱜ ᱛᱟᱞᱮᱭᱟ ᱚᱱᱟ ᱯᱤᱲ ᱛᱮᱜᱮᱼᱼ ᱥᱤᱫᱩ ᱠᱟᱹᱱᱩ ᱛᱟᱠᱤᱱ ᱟᱜ ᱢᱩᱴᱷᱟᱹᱱ ᱛᱷᱟᱯᱚᱱ ᱦᱩᱭ ᱠᱟᱱᱟ᱾ ᱚᱸᱰᱮ ᱜᱮ ᱥᱟᱱᱟᱢ ᱟᱛᱳ ᱠᱷᱚᱱᱼ ᱦᱚᱲ ᱠᱚ ᱡᱟᱣᱨᱟᱜ-ᱟ ᱠᱚ ᱚᱸᱰᱮ ᱜᱮ ᱢᱟᱱᱟᱣ ᱫᱚ ᱦᱩᱭᱩᱜ ᱜᱮᱭᱟ ᱚᱸᱰᱮ ᱞᱟᱭ ᱞᱟᱠᱪᱟᱨ ᱨᱮᱱᱟᱜ ᱮᱱᱮᱡ ᱚᱱᱚᱲᱦᱮᱸ ᱦᱮᱯᱨᱟᱣ ᱠᱚ ᱚᱱᱠᱟ ᱟᱹᱰᱤ ᱠᱤᱪᱷᱩ ᱤᱱᱠᱟᱹ ᱦᱩᱭ ᱠᱟᱱ ᱛᱟᱦᱮᱱ ᱡᱟᱛᱮ ᱱᱚᱝᱠᱟ ᱜᱟᱞᱚᱪ ᱟᱠᱷᱲᱟ ᱱᱟᱜ ᱠᱚᱼᱼ
ᱟᱪᱪᱷᱟ ᱟᱪᱪᱷᱟ ᱟᱹᱰᱤ ᱢᱚᱡᱽ ᱟᱹᱰᱤ ᱢᱚᱸᱡᱽ ᱜᱮ ᱛᱟᱦᱚᱞᱮ ᱢᱟᱱᱟᱣ ᱠᱮᱫ-ᱟ ᱯᱮ ᱟᱯᱮ ᱥᱮᱫ ᱫᱚᱼᱼ
ᱮᱯᱮ ᱥᱮᱱ ᱫᱚ ᱚᱠᱟ ᱞᱮᱠᱟ ᱯᱮ ᱢᱟᱱᱟᱣ ᱠᱮᱫᱟ
ᱟᱞᱮ ᱥᱮᱫ ᱫᱚ ᱚᱱᱠᱟ ᱡᱮ ᱚᱱᱩᱥᱴᱷᱟᱱ ᱯᱨᱳᱜᱨᱟᱢ ᱠᱚᱫᱚ ᱵᱟᱞᱮ ᱥᱟᱯᱲᱟᱣ ᱠᱟᱜ-ᱟ᱾ ᱟᱞᱮ ᱫᱚ ᱚᱱᱠᱟ ᱯᱩᱡᱟᱹ ᱯᱩᱡᱟᱹ ᱠᱚ ᱛᱟᱯᱼᱼ ᱛᱟᱨᱯᱚᱨᱮ ᱚᱱᱠᱟ ᱵᱟᱦᱟ ᱢᱟᱞᱟ ᱟᱨᱟᱜ ᱛᱟᱨᱯᱚᱨᱮ ᱨᱟᱞᱤ ᱚᱱᱠᱟ
ᱦᱳᱭ ᱚᱱᱠᱟ ᱪᱷᱳᱴᱳ ᱠᱷᱟᱴᱳ ᱛᱮᱜᱮᱞᱮ ᱢᱟ ᱢᱟᱱᱮ ᱯᱟᱞ ᱯᱟᱞᱚᱱ ᱫᱟᱜ ᱞᱮ ᱪᱟᱵᱟ ᱠᱮᱫ-ᱟ ᱱᱚᱭ ᱡᱮᱢᱚᱱ ᱮᱼᱼ ᱮᱴᱟᱜ ᱥᱮᱫ ᱡᱮᱢᱚᱱ ᱯᱟᱥᱟ ᱯᱟᱥᱤ ᱟᱛᱳ ᱠᱚᱨᱮ ᱡᱮᱢᱚᱱ ᱤᱭᱟᱹ ᱠᱚ ᱢᱮᱱᱟᱜ-ᱟ ᱢᱩᱨᱛᱤ ᱠᱚ ᱡᱟᱦᱟᱸ ᱠᱚᱨᱮ ᱢᱮᱱᱟᱜ-ᱟ ᱟᱫᱚ ᱚᱱᱟ ᱠᱚᱨᱮ ᱟᱨᱠᱤ ᱨᱟᱞᱤ ᱛᱟᱞᱟ ᱛᱮ ᱪᱟᱞᱟᱣ ᱠᱟᱛᱮᱜ ᱛᱟᱨᱯᱚᱨᱮ ᱚᱸᱰᱮ ᱵᱟᱦᱼᱼ ᱦᱟᱢᱞᱟ ᱟᱨᱟᱣ ᱢᱩᱴᱷᱟᱹᱱ ᱨᱮ ᱢᱟᱱᱮ ᱩᱱᱠᱩ ᱟᱨᱠᱤ ᱜᱚᱴᱟ ᱜᱮ ᱟᱨ ᱚᱝᱠᱟ ᱟᱹᱪᱩᱨ ᱟᱹᱪᱩᱨ ᱛᱮ ᱛᱟᱨᱯᱚᱨᱮ ᱞᱟᱥᱴᱮ ᱨᱮ ᱱᱚᱰᱮ ᱦᱮᱡ ᱟᱹᱪᱩᱨᱮ ᱦᱮᱡ ᱠᱟᱛᱮ ᱦᱳᱭ ᱟᱫᱚ ᱟᱸᱰᱮ ᱜᱮ ᱢᱩᱪᱚᱫ ᱛᱮᱠᱚ᱾
ᱱᱟᱱᱤᱴᱟᱜ ᱛᱮ
ᱱᱚᱣᱟ ᱨᱮᱞᱤ ᱠᱚ ᱦᱚᱸ ᱱᱟᱯᱟᱭ ᱡᱤᱱᱤᱥ, ᱠᱟᱱ ᱜᱮᱭᱟ ᱳᱵᱳᱥᱳ ᱱᱚᱣᱟ ᱫᱤᱱ ᱠᱚᱨᱮ ᱟᱵᱚ ᱥᱚᱢᱟᱡ ᱟᱛᱳ ᱱᱚᱝᱠᱟᱨᱮ ᱜᱤ ᱱᱩᱠᱩ ᱦᱚᱸ ᱴᱷᱟᱹᱣᱠᱟᱹ ᱡᱟᱦᱟᱸ ᱠᱚ ᱵᱟᱝᱠᱚ ᱴᱷᱟᱹᱣᱠᱟᱹᱭᱮᱜ ᱜᱮᱭᱟ ᱠᱚ ᱚᱠᱟ ᱞᱮᱠᱟᱱ ᱫᱤᱱ ᱠᱟᱱᱟ ᱩᱱᱠᱩ ᱦᱚᱸᱠᱚ
ᱦᱳᱭ ᱠᱟᱹᱴᱤᱡ ᱤᱥᱯᱤᱠᱟᱨ ᱴᱟᱜ ᱠᱟᱹᱴᱤᱡ ᱮ ᱟᱥᱛᱮᱜ ᱠᱟᱱᱟ᱾
ᱱᱚᱜ ᱚᱭ ᱱᱚᱝᱠᱟ ᱱᱮᱴᱣᱟᱨᱠ ᱡᱟᱯᱩᱫ ᱨᱮ ᱱᱮᱴᱣᱟᱨᱠ ᱫᱚᱢᱮ ᱫᱚ ᱦᱚᱜ ᱱᱟ ᱯᱨᱚᱵᱞᱮᱢᱟᱭ ᱱᱚᱛᱮ ᱫᱚ᱾
ᱟᱪᱪᱷᱟ ᱟᱪᱪᱷᱟ ᱦᱳᱭ ᱱᱤᱳᱚᱜ ᱢᱟ ᱴᱷᱤᱠᱜᱮ ᱟᱸᱡᱚᱢᱚᱜ ᱠᱟᱱᱟ᱾
ᱦᱮᱞᱳ
ᱦᱮᱸ ᱦᱮᱸ ᱦᱮᱸ ᱟᱸᱡᱚᱢᱚᱜ ᱠᱟᱱᱟ ᱴᱷᱤᱠ ᱜᱮ ᱦᱤᱛᱳᱜ ᱫᱚ᱾
ᱦᱮᱸ ᱱᱚᱜᱚᱭ ᱱᱚᱝᱠᱟ ᱡᱟ ᱦᱳᱚ ᱢᱟᱱᱮ ᱛᱟᱯᱚᱨᱮ ᱠᱟ ᱞᱟᱦᱟ ᱥᱮᱨᱢᱟ ᱫᱚ ᱵᱮᱜᱮᱞ ᱡᱩᱱ ᱨᱮᱫᱚ ᱚᱝᱠᱟ ᱥᱤᱫᱩ ᱠᱟᱹᱱᱩ ᱛᱟᱹᱠᱤ ᱱᱟᱜ ᱟᱛ ᱛᱩ ᱫᱤᱥᱚᱢ ᱪᱟᱞᱟᱣ ᱦᱩᱭ ᱞᱮᱱ ᱛᱟᱦᱮᱱ ᱚᱸᱰᱮ ᱦᱚᱸ ᱨᱮᱞᱤ ᱠᱚ ᱦᱩᱭ ᱵᱟᱲᱟᱜ ᱜᱮᱭᱟ ᱯᱨᱚᱛᱛᱮᱠ ᱵᱚᱪᱷᱚᱨ ᱜᱮ ᱦᱟᱸᱜ, ᱢᱟᱱᱮ ᱡᱚᱦᱳᱠ ᱢᱤᱫᱩᱱ ᱞᱮᱠᱟ᱾ ᱚᱸᱰᱮ ᱦᱚᱸ ᱪᱟᱞᱟᱣ ᱵᱟᱲᱟ ᱦᱩᱭ ᱠᱟᱱᱟ ᱵᱷᱚᱜᱱᱟ ᱰᱤ ᱛᱮ᱾
ᱦᱩᱸ ᱟᱪᱪᱷᱟ ᱛᱟᱦᱞᱮ ᱵᱷᱚᱜᱽᱱᱟᱰᱤ ᱮ ᱞᱟᱹᱭ ᱫᱟᱵᱤᱱ ᱪᱟᱞᱟᱣ ᱠᱟᱱᱟᱵᱤᱱ ᱥᱮ ᱢᱟᱱᱮ ᱚᱸᱰᱮ ᱪᱮᱫ ᱞᱮ ᱪᱮᱜ ᱞᱮᱠᱟ ᱢᱟᱱᱮ ᱦᱩᱭᱩᱜ ᱜᱮᱭᱟ ᱥᱮ ᱪᱮᱜ ᱠᱚ ᱢᱮᱱᱟᱜ-ᱟ ᱚᱸᱰᱮ? ᱠᱟᱹᱴᱤᱡ ᱞᱟᱹᱭ ᱞᱮᱠᱷᱟᱱ ᱵᱤᱱ ᱵᱷᱟᱜᱮᱜ-ᱟ ᱵᱟᱝ ᱪᱟᱞᱟᱣ ᱵᱟᱲᱟ ᱦᱩᱭ ᱠᱟᱱᱟ ᱛᱚ᱾
ᱦᱩᱢᱸ ᱦᱮᱸ ᱵᱷᱚᱜᱽᱱᱟᱰᱤ ᱚᱝᱠᱟ ᱫᱚ ᱧᱮᱧᱮᱞ ᱡᱚᱝ ᱡᱟᱭᱜᱟ ᱫᱚ ᱡᱟᱦᱳᱠ ᱟᱵᱚ ᱛᱚ ᱢᱟᱱᱮ ᱥᱟᱶᱛᱟ ᱥᱚᱢᱟᱡᱽ ᱞᱮᱠᱟ ᱛᱮᱫᱚ ᱡᱟᱦᱳᱠ ᱟᱵᱚ ᱢᱟᱱᱮ ᱡᱟᱦᱟᱸ ᱰᱟᱦᱤ ᱡᱟᱦᱟᱸ ᱰᱟᱦᱤ ᱨᱮ ᱞᱟᱹᱲᱦᱟᱹᱭ ᱦᱩᱞ ᱦᱩᱭ ᱞᱮᱱ ᱛᱟᱦᱮᱱ ᱚᱱᱟ ᱰᱟᱹᱦᱤ ᱨᱮᱜᱮ ᱯᱨᱳᱜᱨᱟᱢ ᱠᱚᱫᱚ ᱦᱩᱭᱩᱜ ᱜᱮᱭᱟ ᱥᱮ ᱢᱤᱫᱩᱱ ᱫᱚ ᱚᱱᱰᱮᱜᱮ ᱦᱩᱭᱩᱜ-ᱟ᱾ ᱛᱟᱯᱚᱨᱮ ᱚᱱᱟ ᱯᱟᱥᱮ ᱨᱮᱜᱮ ᱚᱲᱟᱜ ᱛᱟᱹᱠᱤᱱ ᱦᱚᱸ ᱢᱮᱱᱟᱜ-ᱟ ᱟᱹᱠᱤᱱᱟᱜ ᱡᱟᱱᱟᱢ ᱚᱲᱟᱜ ᱮᱦᱮᱢ ᱢᱤᱜ ᱥᱚᱸᱜᱮ ᱛᱮ ᱟᱫᱚ ᱧᱮᱞ ᱡᱚᱝ ᱞᱮᱠᱟ ᱛᱮᱫᱚ ᱡᱟᱭᱦᱳᱠ ᱢᱟᱱᱮ ᱡᱟᱦᱟᱸ ᱵᱚᱱ ᱞᱟᱹᱭᱟ ᱡᱟᱦᱟᱸ ᱟᱵᱚ ᱢᱟᱱᱮ ᱴᱟᱣᱩᱱ ᱠᱚᱨᱮ ᱵᱟᱡᱟᱨ ᱠᱚᱨᱮ ᱛᱟᱦᱮᱱᱟ ᱵᱚᱱ, ᱟᱵᱚ ᱫᱚ ᱚᱝᱠᱟ ᱫᱚ ᱦᱟᱸᱜ ᱵᱤᱨ ᱵᱩᱨᱩ ᱠᱚ ᱫᱚ ᱦᱟᱸᱜ ᱧᱮᱞ ᱫᱚ ᱵᱟᱝᱵᱚᱱ ᱧᱮᱞ ᱧᱟᱢᱟᱵᱚᱱ ᱥᱮ ᱦᱟᱸᱜ, ᱟᱨ ᱢᱮᱝᱠᱷᱟᱱ ᱱᱚᱛᱮ ᱟᱹᱛᱩ ᱫᱤᱥᱚᱢ ᱫᱚ ᱵᱤᱨ ᱵᱩᱨᱩ ᱛᱮ ᱜᱷᱮᱨᱟᱣ ᱮᱥᱮᱫ ᱢᱮᱱᱟᱜ-ᱟ᱾ᱚᱱᱟ ᱠᱚ ᱧᱮᱞ ᱞᱮᱠᱟ ᱫᱚ ᱟᱹᱰᱤ ᱢᱚᱡᱽ ᱜᱮ ᱟᱹᱭᱠᱟᱹᱜ-ᱟ᱾
ᱟᱪᱪᱷᱟ ᱟᱪᱪᱷᱟ
ᱩᱸ ᱦᱩᱸ ᱦᱩᱸ ᱦᱩᱸᱜ
ᱟ ᱚᱸᱰᱮ ᱡᱮᱢᱚᱱ ᱚᱱᱠᱟ ᱥᱟᱢᱟᱱ ᱠᱚ ᱡᱟᱦᱟᱱᱟᱜ ᱟᱹᱠᱤᱱᱟᱜ ᱥᱟᱢᱟᱱ ᱠᱚ ᱚᱱᱠᱟᱱᱟᱜ ᱵᱟᱹᱱᱩᱜ-ᱟ᱾
ᱦᱮᱸ ᱥᱟᱢᱟᱱ ᱠᱚᱫᱚ ᱢᱮᱱᱟᱜ-ᱟ ᱟᱠᱤᱱᱟᱜ ᱡᱟᱦᱟᱸ᱾ ᱟᱸᱜᱥᱟᱨ ᱠᱟᱹᱯᱤ ᱚᱱᱟ ᱢᱮᱱᱟᱜ ᱜᱮᱭᱟ᱾ ᱢᱟᱱᱮ ᱟᱠᱚ ᱢᱟᱱᱮ ᱡᱟᱦᱟᱸ ᱵᱚᱭᱦᱟ ᱠᱚ ᱛᱟᱦᱮᱸ ᱠᱟᱱᱟ ᱠᱚ ᱛᱩᱨᱩᱭ ᱵᱚᱭᱦᱟ ᱵᱚᱭᱦᱤᱱ᱾ ᱩᱱᱠᱩ ᱥᱟᱱᱟᱢ ᱦᱚᱲᱟᱜ ᱜᱮ ᱚᱱᱟ ᱥᱟᱯᱟᱵ ᱠᱚᱫᱚ ᱢᱮᱱᱟᱜ ᱜᱮᱭᱟ᱾
ᱟᱪᱪᱷᱟ ᱟᱪᱪᱷᱟ ᱟᱪᱪᱷᱟ᱾
ᱦᱮᱸ
ᱟᱹᱰᱤ ᱢᱚᱡᱽ ᱮᱸ ᱟᱸᱡᱚᱢ ᱠᱮᱜ-ᱟ ᱞᱤᱧ ᱵᱟᱹᱞᱤᱧ ᱪᱟᱞᱟᱣ ᱠᱟᱱᱟ ᱠᱳᱱᱳ ᱫᱤᱱ ᱦᱚᱸ ᱵᱟᱹᱞᱤᱧ ᱧᱮᱞ ᱠᱟᱜ-ᱟ ᱛᱚ ᱟᱸᱡᱚᱢ ᱛᱟᱞᱟ ᱛᱮᱜᱮᱞᱤᱧ ᱠᱟᱹᱴᱤᱡ ᱞᱤᱧ ᱵᱩᱡᱷᱟᱹᱣ ᱠᱮᱫᱟ᱾
ᱦᱩᱸ ᱟᱪᱪᱷᱟ ᱟᱪᱪᱷᱟ ᱾ ᱟᱫᱚ ᱚᱱᱠᱟ ᱫᱟᱬᱟ ᱵᱟᱲᱟ ᱫᱚ ᱡᱟᱦᱟᱸ ᱥᱮᱫ ᱚᱱᱠᱟ ᱵᱟᱝ ᱵᱮᱱ ᱪᱟᱞᱟᱣ ᱵᱟᱲᱟ ᱟᱠᱟᱱᱟ᱾
ᱵᱟᱝ ᱵᱟᱝ ᱵᱟᱝᱞᱤᱧ ᱪᱟᱞᱟᱣ ᱟᱠᱟᱱᱟ ᱫᱟᱬᱟ ᱵᱟᱲᱟ ᱠᱚᱫᱚ᱾
ᱟᱨ ᱫᱷᱚᱨᱚᱢ ᱴᱷᱟᱶ ᱠᱚ ᱵᱟᱝ ᱵᱤᱱ ᱧᱮᱞᱟᱠᱟᱜ-ᱟ᱾
ᱩᱸ ᱵᱟᱝ ᱵᱟᱝ᱾
ᱚᱸ ᱦᱮᱸ ᱡᱟᱦᱳᱠ ᱱᱚᱝᱠᱟ ᱟᱯᱱᱟᱨᱟᱜ ᱡᱟᱦᱟᱸ᱾ ᱫᱷᱚᱨᱚᱢ ᱜᱟᱲ ᱠᱚ ᱢᱮᱱᱟᱜ-ᱟ ᱚᱱᱟ ᱧᱮᱞ ᱡᱚᱝ ᱫᱚ ᱟᱹᱰᱤ ᱱᱟᱯᱟᱭ ᱢᱤᱫᱴᱟᱱ᱾ ᱢᱟᱱᱮ ᱧᱮᱞ ᱡᱚᱝ ᱛᱮᱦᱚᱸ ᱱᱟᱯᱟᱭ ᱵᱩᱡᱷᱟᱹᱜ-ᱟ ᱢᱚᱱᱮ ᱨᱮᱱᱟᱜ ᱤᱪᱪᱷᱟᱹ ᱢᱤᱫ ᱴᱟᱝ ᱛᱟᱦᱮᱱ ᱜᱮᱭᱟ᱾
ᱦᱩᱸ ᱦᱩᱸ
ᱟᱫᱚ ᱚᱱᱠᱟ ᱢᱚᱱᱮ ᱨᱮᱱᱟᱜ ᱤᱪᱷᱟᱹ ᱜᱚᱨ ᱛᱮᱜᱮ ᱚᱱᱠᱟ ᱯᱨᱟᱭ ᱡᱟᱭᱜᱟ ᱜᱮ ᱫᱟᱬᱟ᱾ ᱠᱟᱱᱟ ᱠᱤᱪᱷᱩ ᱡᱟᱭᱜᱟ ᱜᱮ ᱢᱮᱱᱟᱜ-ᱟ ᱵᱟᱝ ᱪᱟᱞᱟᱣ ᱦᱩᱭ ᱟᱠᱟᱱᱟ᱾
ᱟᱪᱪᱷᱟ ᱟᱪᱪᱷᱟ
ᱡᱟᱭᱦᱳᱠ
ᱟᱫᱚ ᱮᱠᱞᱟ ᱛᱚ ᱵᱟᱝ᱾
ᱪᱟᱞᱟᱣ ᱞᱮᱱᱠᱷᱟᱱ ᱪᱤᱠᱟᱹ ᱛᱮ ᱪᱟᱞᱟᱣ ᱜᱟᱱᱚᱜ-ᱟ ᱟᱨ ᱚᱱᱠᱟ᱾ ᱪᱟᱞᱟᱣ ᱦᱚᱸ ᱵᱟᱠᱚ ᱪᱟᱞᱟᱣ ᱠᱟᱱᱟ ᱟᱨ ᱪᱮᱫ ᱱᱤᱡᱮ ᱦᱚᱸ᱾ ᱢᱚᱱᱮ ᱫᱚ ᱦᱩᱭ ᱠᱟᱱ ᱛᱟᱦᱮᱸᱜ-ᱟ ᱪᱟᱞᱟᱣ ᱟᱫᱚ ᱵᱟᱠᱚ ᱪᱟᱞᱟᱜ ᱠᱷᱟᱱ᱾ ᱚᱸ ᱵᱟᱝ ᱪᱟᱞᱟᱣ ᱜᱟᱱᱚᱜ-ᱟ ᱥᱮ᱾
ᱚᱸ ᱟᱪᱪᱷᱟ ᱟᱪᱪᱷᱟ᱾ ᱦᱮ ᱟᱞᱮ ᱫᱚ ᱞᱟᱹᱭ ᱞᱮᱱᱠᱷᱟᱱ ᱢᱟᱱᱮ᱾ ᱚᱲᱟᱜ ᱯᱟᱦᱴᱟ ᱠᱷᱚᱱ ᱫᱚ ᱚᱱᱠᱟ ᱫᱚ ᱵᱟᱝ ᱪᱟᱞᱟᱣ ᱦᱩᱭ ᱟᱠᱟᱱᱟ ᱢᱤᱫᱵᱟᱨ ᱪᱟᱠᱷᱟ ᱜᱮ ᱪᱟᱞᱟᱣ ᱦᱩᱭᱩᱜ ᱜᱮᱭᱟ᱾ ᱛᱟᱯᱚᱨᱮ ᱱᱚᱣᱟ ᱯᱚᱛᱤ ᱥᱮᱨᱢᱟ ᱜᱮ ᱵᱚᱸᱜᱟᱜ ᱵᱟᱠᱷᱲᱟᱭᱟ ᱡᱟᱦᱟᱸ ᱨᱟᱭᱨᱚᱝᱯᱩᱨ᱾ ᱩᱸ ᱜᱩᱨᱩ ᱜᱚᱝᱠᱮ ᱯᱚᱱᱰᱤᱛ ᱨᱟᱹᱜᱷᱩᱱᱟᱛᱷ ᱢᱩᱨᱢᱩᱣᱟᱜ ᱚᱲᱟᱜ᱾ ᱚᱸᱰᱮ ᱫᱚ ᱯᱚᱛᱤ ᱥᱮᱨᱢᱟ ᱜᱮ ᱪᱟᱞᱟᱜ ᱦᱩᱭᱩᱜ ᱜᱮᱭᱟ ᱵᱚᱸᱜᱟ ᱵᱩᱨᱩ ᱵᱟᱠᱷᱨᱟ ᱚᱸᱰᱮᱱᱟᱜ ᱠᱟᱯ᱾ ᱵᱤᱨ ᱵᱩᱨᱩ ᱢᱟᱱᱮ ᱡᱟᱦᱟᱸ ᱨᱮ ᱟᱹᱠᱤᱱ ᱠᱚ᱾ ᱥᱚᱢᱟᱫᱷᱤ ᱟᱠᱟᱫ ᱛᱟᱹᱠᱤᱱᱟ ᱠᱚ ᱥᱚᱢᱟᱫᱷᱤ ᱢᱮᱱᱟᱜ ᱛᱟᱹᱠᱤᱱᱟ ᱚᱱᱟ ᱡᱟᱭᱜᱟ ᱠᱚ᱾ ᱚᱱᱟ ᱫᱚ ᱯᱚᱛᱤ ᱵᱚᱪᱷᱚᱨ ᱜᱮ ᱪᱟᱞᱟᱜ ᱦᱩᱭᱩᱜ-ᱟ ᱵᱚᱸᱜᱟ ᱮᱢ ᱠᱚ᱾
ᱟᱪᱪᱷᱟ ᱟᱪᱪᱷᱟ ᱛᱟᱦᱞᱮ ᱚᱱᱟ ᱵᱤᱱ ᱞᱟᱹᱭ᱾ ᱠᱮᱜ-ᱟ ᱛᱟᱦᱚᱞᱮ ᱚᱱᱟ ᱠᱟᱹᱴᱤᱡ ᱚᱸᱰᱮ ᱪᱮᱫ ᱠᱚ ᱢᱮᱱᱟᱜ-ᱟ ᱜᱩᱨᱩ ᱜᱚᱝᱠᱮᱭᱟᱜ ᱥᱟᱯᱟᱵ ᱠᱚ ᱥᱮ ᱪᱮᱫ ᱠᱚ᱾ ᱚᱞ ᱠᱟᱛᱮᱜ ᱵᱳᱭ ᱠᱚ ᱚᱸᱰᱮ ᱮᱸ᱾ ᱪᱮᱫ ᱠᱚᱠᱚ ᱫᱚᱦᱚ ᱠᱟᱜ-ᱟ ᱚᱸᱰᱮ ᱚᱱᱟ ᱠᱟᱹᱴᱤᱡ ᱞᱟᱹᱭ ᱵᱤᱱ ᱥᱮ ᱟᱨ ᱚᱸᱰᱮ ᱥᱚᱢᱟᱫᱷᱤ ᱨᱮ᱾ ᱚᱠᱟ ᱵᱷᱟᱵᱽ ᱛᱮ ᱯᱩᱡᱟᱹ ᱠᱚ ᱦᱩᱭᱩᱜ-ᱟ᱾
ᱮᱸᱻ ᱡᱟᱭᱦᱳᱠ᱾ ᱯᱩᱭᱞᱩ ᱨᱮᱫᱚ ᱚᱱᱠᱟ, ᱦᱚᱲ ᱫᱚ ᱦᱟᱸᱜ ᱥᱚᱢᱟᱫᱷᱤ ᱠᱚ ᱪᱟᱞᱟᱜ ᱟᱠᱚ᱾ ᱡᱟᱦᱟᱸ ᱨᱮ ᱩᱱ ᱠᱚ ᱥᱚᱢᱟᱫᱷᱤ ᱟᱠᱟᱜ ᱠᱤᱱᱟ ᱠᱚ᱾ ᱚᱸᱰᱮ ᱫᱚ, ᱟᱹᱠᱤᱱ ᱡᱟᱦᱟᱸ ᱨᱮ ᱛᱚᱯᱟ ᱟᱠᱟᱫ ᱠᱤᱱᱟ ᱠᱚ ᱚᱸᱰᱮ ᱫᱚ ᱚᱱᱠᱟ ᱠᱚᱱᱚ ᱡᱮ, ᱯᱩᱡᱟᱹᱭ ᱤᱧ ᱡᱟᱦᱟᱸᱧ ᱞᱟᱹᱭᱼᱟ ᱡᱮ, ᱯᱞᱟᱥᱴᱟᱨ ᱠᱟᱛᱮ ᱠᱚ ᱫᱚᱦᱚ ᱠᱚ ᱚᱱᱠᱟ ᱫᱚ ᱠᱳᱱᱳ ᱜᱮ ᱵᱟᱝ ᱡᱟᱭᱦᱳᱠ᱾ ᱫᱷᱤᱨᱤ ᱠᱚᱜᱮ ᱫᱚᱦᱚ ᱢᱮᱱᱟᱜᱼᱟ, ᱫᱷᱤᱨᱤ ᱛᱮᱜᱮ ᱥᱟᱡᱟᱣ ᱚᱱᱟ ᱥᱚᱢᱟᱫᱷᱤ ᱠᱚᱫᱚ᱾ ᱚᱱᱠᱟ ᱜᱷᱮᱨᱟᱣ, ᱮᱥᱮᱫᱼᱟ ᱠᱟᱜᱼᱟ ᱠᱚ᱾ ᱡᱟᱦᱟᱸ ᱛᱤᱱᱟᱹᱜ ᱦᱚᱲ ᱠᱚ ᱪᱟᱞᱟᱜᱼᱟ ᱠᱚ ᱩᱱᱠᱤᱱ ᱵᱟᱠᱷᱨᱟ ᱫᱚ ᱞᱩᱜᱽᱲᱤᱡ ᱞᱟᱯᱚ ᱡᱟᱦᱟᱸ ᱠᱚ ᱜᱮ ᱫᱟᱜ ᱠᱚ ᱤᱫᱤ ᱛᱚᱨᱟᱣ ᱠᱟᱜ ᱠᱤᱱᱟ ᱠᱚ, ᱚᱸᱰᱮ ᱜᱮ ᱜᱮ ᱩᱱᱠᱤᱱᱟ ᱥᱚᱢᱟᱫᱷᱤ ᱪᱮᱛᱟᱱ ᱨᱮᱠᱚ ᱢᱮᱞᱟᱣᱟᱠᱚ᱾ ᱚᱱᱟ ᱥᱩᱨ ᱨᱮᱜᱮ ᱢᱤᱫᱴᱟᱝ ᱚᱲᱟᱜ ᱢᱮᱱᱟᱜᱼᱟ ᱦᱟᱸᱜ᱾ ᱡᱟᱦᱟᱸ ᱫᱚ ᱢᱤᱫᱴᱟᱝ ᱠᱟᱹᱯᱤ ᱢᱮᱱᱟᱜᱼᱟ, ᱚᱱᱟ ᱚᱲᱟᱜ ᱵᱷᱤᱛᱤᱨ ᱨᱮ ᱦᱟᱸᱜ᱾ ᱦᱩᱰᱤᱧ ᱧᱚᱜ ᱚᱲᱟᱜ, ᱚᱸᱰᱮ ᱵᱚᱸᱜᱟ ᱦᱩᱭᱩᱜ ᱜᱮᱭᱟ ᱚᱸᱰᱮ, ᱛᱟᱯᱚᱨᱮ ᱵᱚᱸᱜᱟ ᱵᱩᱨᱩ ᱞᱮᱠᱟ ᱛᱮᱫᱚ ᱟᱹᱰᱤᱜᱟᱱ ᱦᱚᱲ ᱠᱚ ᱦᱮᱡ ᱡᱟᱣᱨᱟᱜ ᱟᱠᱚ᱾ ᱟᱹᱰᱤ ᱜᱟᱱ ᱵᱮᱱᱼᱵᱷᱮᱱᱛᱟ ᱢᱟᱱᱮ ᱡᱟᱦᱟᱸᱭ ᱠᱚ ᱢᱤᱫᱴᱟᱝ, ᱯᱩᱪᱩᱜᱱᱤ ᱛᱟᱦᱮᱱ ᱛᱟᱠᱚ ᱢᱚᱱᱮ ᱨᱮ ᱡᱮ ᱵᱚᱸᱜᱟ ᱮᱢ ᱦᱮᱡ ᱠᱟᱛᱮ ᱨᱮᱦᱚᱸ ᱡᱟᱦᱟᱱᱟᱜ ᱚᱥᱩᱵᱤᱫᱷᱟ ᱠᱷᱟᱹᱛᱤᱨ ᱵᱚᱸᱜᱟ ᱮᱢ ᱵᱟᱝ ᱠᱚ ᱨᱮᱵᱮᱱᱟ ᱠᱚ᱾ ᱚᱱᱠᱟ ᱫᱚ ᱤᱧᱟᱹᱜ ᱱᱤᱡᱮ ᱨᱮᱜᱮ ᱦᱩᱭ ᱟᱠᱟᱱ ᱛᱤᱧᱟᱹ ᱚᱱᱠᱟ ᱢᱤᱫ ᱡᱚᱠᱷᱟ ᱦᱩᱭ ᱟᱠᱟᱱ ᱛᱤᱧᱟᱹ ᱡᱮᱭ, ᱪᱟᱞᱟᱣ ᱠᱟᱹᱱᱟᱹᱧ ᱢᱮᱱᱠᱷᱟᱱ ᱵᱟᱹᱧ ᱵᱷᱚᱨᱥᱟ ᱫᱟᱲᱮᱭᱟᱜ ᱠᱟᱱᱟ ᱤᱧ ᱵᱚᱸᱜᱟᱧ ᱮᱢ ᱫᱟᱲᱮᱭᱟᱜᱼᱟ ᱥᱮ ᱵᱟᱝ ᱤᱧ ᱠᱷᱩᱫ ᱢᱤᱫᱴᱮᱱ ᱛᱟᱦᱮᱸᱠᱟᱱ ᱛᱤᱧᱟᱹ ᱦᱟᱸᱜ᱾ ᱾ ᱚᱱᱟ ᱢᱩᱫᱽᱨᱮ ᱱᱚᱝᱠᱟ ᱡᱟᱦᱟᱸ, ᱵᱚᱸᱜᱟ ᱠᱚ ᱩᱯᱮᱞᱚᱜ ᱫᱚ᱾ ᱩᱱᱠᱩ ᱵᱚᱸᱜᱟ ᱚᱯᱮᱞ ᱠᱟᱛᱮ ᱩᱱᱠᱩᱣᱟᱜ ᱢᱚᱪᱟ ᱠᱚᱨᱮ ᱟᱸᱡᱚᱢ ᱟᱠᱟᱱᱟ ᱡᱮ, ᱵᱟᱝᱢᱟ ᱡᱟᱦᱟᱸᱭ ᱡᱟᱦᱟᱸ ᱞᱮᱠᱟ ᱥᱟᱯᱟᱯ ᱥᱟᱯᱲᱟᱣ ᱠᱟᱛᱮ ᱯᱮ ᱦᱮᱡ ᱟᱠᱟᱱᱟ ᱚᱱᱟ ᱫᱚ ᱵᱚᱸᱜᱟ ᱮᱢ ᱠᱟᱛᱷᱟᱞ ᱛᱮ ᱪᱟᱞᱼᱟᱭ ᱤᱧ ᱯᱮ᱾ ᱱᱚᱝᱠᱟ ᱩᱱᱠᱩ ᱵᱚᱸᱜᱟ ᱵᱩᱨᱩ ᱚᱯᱮᱞ ᱠᱷᱚᱱ ᱢᱚᱪᱟ ᱠᱷᱚᱱ ᱱᱚᱝᱠᱟ ᱟᱸᱡᱚᱢ ᱦᱩᱭ ᱠᱟᱱᱟ᱾ ᱱᱚᱣᱟ ᱫᱚ ᱩᱱᱠᱤᱱᱟᱜ ᱡᱟᱦᱟᱸ ᱥᱚᱢᱟᱫᱷᱤ ᱚᱱᱟᱨᱮ ᱛᱟᱯ ᱠᱟᱹᱯᱤ ᱵᱩᱨᱩ ᱢᱮᱱᱟᱜᱼᱟ, ᱠᱟᱹᱯᱤ ᱵᱩᱨᱩ ᱫᱚ ᱞᱟᱹᱭ ᱞᱮᱱᱠᱷᱟᱱ ᱵᱟᱨ ᱡᱟᱭᱜᱟ ᱨᱮ ᱵᱚᱸᱜᱟ ᱦᱩᱭᱩᱜᱼᱟ, ᱡᱟᱦᱟᱸᱭ ᱠᱚ ᱵᱩᱨᱩ ᱵᱟᱝ ᱫᱮᱡ ᱫᱟᱲᱮ ᱟᱠᱚ ᱩᱱᱠᱩ ᱫᱚ ᱞᱟᱛᱟᱨ ᱨᱮᱜᱮ, ᱟᱨ ᱡᱟᱦᱟᱸᱭ ᱚᱱᱠᱟ ᱵᱩᱨᱩ ᱫᱮᱡ ᱠᱚᱠᱚ ᱫᱟᱲᱮᱭᱟᱜᱼᱟ, ᱩᱱᱠᱩ ᱫᱚ ᱵᱩᱨᱩ ᱪᱮᱛᱟᱱ ᱢᱤᱫᱴᱟᱝ ᱠᱷᱚᱸᱠᱚᱨ ᱢᱮᱱᱟᱜᱼᱟ᱾ ᱚᱱᱟ ᱠᱷᱚᱸᱠᱚᱨ ᱨᱮ ᱵᱚᱸᱜᱟ ᱦᱩᱭᱩᱜᱼᱟ᱾
ᱟᱪᱪᱷᱟ ᱟᱪᱪᱷᱟ᱾
ᱦᱮᱸ᱾ ᱟᱨ ᱚᱲᱟᱜ ᱨᱮᱱᱟᱜ ᱡᱟᱦᱟᱸ ᱠᱟᱛᱷᱟ ᱫᱚ ᱚᱲᱟᱜ, ᱢᱤᱫᱴᱟᱝ ᱚᱲᱟᱜ ᱢᱮᱱᱟᱜᱼᱟ, ᱡᱟᱦᱟᱸ ᱨᱮᱫᱚ ᱵᱚᱸᱜᱟ ᱵᱩᱨᱩ ᱦᱩᱭᱩᱜᱼᱟ᱾ ᱚᱱᱟ ᱚᱲᱟᱜ ᱫᱚ ᱪᱤᱛᱟᱹᱨ ᱠᱚ, ᱯᱚᱛᱚᱵ ᱠᱚ᱾ ᱛᱟᱨᱯᱚᱨᱮ ᱜᱩᱨᱩ ᱜᱚᱝᱠᱮᱭᱼᱟᱜ ᱥᱟᱯᱟᱯ ᱠᱚ᱾
ᱦᱩᱸ᱾
ᱥᱟᱯᱟᱯ ᱠᱚ ᱚᱱᱠᱟ ᱟᱭᱢᱟ ᱡᱤᱱᱤᱥ ᱢᱮᱱᱟᱜᱼᱟ, ᱚᱸᱰᱮ ᱜᱮ ᱵᱚᱸᱜᱟ ᱵᱟᱲᱟ ᱦᱩᱭᱩᱜᱼᱟ᱾ ᱥᱟᱶᱛᱮ, ᱢᱤᱫᱴᱟᱝ ᱡᱟᱦᱟᱸ ᱨᱮ